ᱨᱚᱲ ᱟᱸᱡᱚᱢᱚᱜ ᱠᱟᱱᱟ?
ᱦᱚᱸ ᱨᱚᱲ ᱟᱸᱡᱚᱢᱚᱜ ᱠᱟᱱᱟ
ᱚ ᱪᱮᱫ ᱠᱚᱯᱮ ᱪᱤᱠᱟᱹᱭᱮᱫᱟ?
ᱚᱲᱟᱜ ᱨᱮᱜᱮ ᱪᱮᱫ ᱟᱨ ᱪᱤᱠᱟᱹᱭ-ᱟ ᱚᱲᱟᱜ ᱠᱚᱨᱮ ᱡᱟ ᱥᱮᱛᱟᱜ ᱵᱮᱲᱟ ᱠᱟᱹᱢᱤ ᱠᱚᱣᱟ ᱚᱱᱟ ᱠᱚᱜᱮ ᱥᱟᱢᱴᱟᱣ ᱦᱩᱭᱩᱜ ᱠᱚᱱᱟ᱾
ᱦᱮᱸ ᱚᱱᱟ ᱢᱟᱟᱜ ᱠᱟᱛᱷᱟ ᱠᱟᱱᱟ ᱦᱚᱸᱛᱚ ᱫᱚᱨᱠᱟᱨ ᱜᱮ᱾
ᱦᱳᱭ ᱟᱯᱮ ᱪᱮᱫ ᱠᱚᱯᱮ ᱪᱤᱠᱟᱹ ᱵᱟᱲᱟᱭ ᱫᱟ
ᱱᱚᱜᱚᱭ ᱫᱩᱲᱩᱵ ᱵᱟᱲᱟ ᱦᱩᱭ ᱟᱠᱟᱱᱟ ᱱᱤᱭᱟᱹ ᱜᱷᱟᱹᱲᱤ ᱫᱚ᱾
ᱚ
ᱥᱮᱛᱟᱜ ᱨᱮ ᱵᱮᱨᱮᱫ ᱦᱩᱭ ᱞᱮᱱᱟ ᱵᱮᱨᱮᱫ ᱠᱟᱛᱮᱜ ᱱᱟᱥ ᱜᱚᱰᱟ ᱥᱮᱫ ᱪᱟᱞᱟᱣ ᱦᱩᱭ ᱞᱮᱱᱟ ᱛᱚ ᱟᱫᱚ ᱜᱚᱰᱟᱼᱼ ᱦᱮᱸ ᱜᱚᱰᱟ ᱠᱷᱚᱱᱟᱜ ᱦᱮᱡ ᱠᱟᱛᱮᱜ ᱱᱚᱜ ᱚᱭ ᱛᱩᱯᱩ ᱵᱟᱲᱟ ᱠᱟᱛᱮᱜ ᱠᱟᱹᱴᱤᱡᱼᱼ ᱱᱟᱥᱛᱟ ᱵᱟᱲᱟ ᱦᱩᱭ ᱫᱩᱲᱩᱵ ᱦᱩᱭ ᱟᱠᱟᱱᱟ ᱠᱟᱱᱟ ᱟᱨᱠᱤ᱾
ᱟᱼᱪᱷᱟ᱾
ᱟᱵᱚ ᱵᱚᱱ ᱵᱟᱲᱟᱭ ᱜᱮ ᱡᱮ ᱡᱩᱫᱤ ᱱᱚᱜᱼᱚᱭᱼᱼ ᱡᱟᱦᱟᱸᱮ ᱞᱮᱠᱟ ᱦᱚᱲᱢᱚ ᱦᱚᱸᱵᱚᱱ ᱵᱟᱲᱟᱭᱟ ᱡᱮ ᱩᱱᱤ ᱦᱚᱸ ᱱᱟᱥᱮᱱᱟᱜᱼᱼ ᱩᱱᱤ ᱞᱟᱹᱜᱤᱫ ᱦᱚᱸ ᱡᱟᱦᱟᱸ ᱪᱤᱠᱟᱹ ᱞᱟᱜᱟᱜᱼᱟ ᱵᱟᱝ ᱥᱮ? ᱟᱫᱚ ᱵᱟᱝᱠᱷᱟᱱ ᱡᱩᱫᱤ ᱩᱱᱤ ᱞᱟᱹᱜᱤᱫ ᱵᱟᱵᱚᱱ ᱡᱟᱦᱟᱸ ᱪᱤᱠᱟᱹᱭᱟ ᱩᱱᱤ ᱦᱚᱸ
ᱢᱩᱪᱟᱫ ᱫᱚᱜᱟ ᱱᱩᱭ ᱳᱱᱟ ᱢᱟ ᱠᱟᱛᱷᱟ ᱠᱟᱱ ᱜᱮ
ᱟᱫᱚ ᱵᱚᱱ ᱧᱮᱞᱮᱫ ᱜᱮᱭᱟ ᱱᱮᱛᱟᱨ ᱡᱟᱦᱟᱸᱞᱮ ᱞᱮᱠᱟ ᱦᱮᱸ ᱦᱮᱸ ᱞᱟᱹᱭ ᱢᱮ?
ᱦ ᱦᱮᱸ ᱪᱮᱫ ᱵᱤᱱ ᱞᱟᱹᱭ ᱮᱫᱟ?
ᱦᱮᱸ ᱞᱟᱹᱭ ᱫᱟᱞᱤᱧ ᱡᱮ ᱱᱚᱜᱼᱚᱭ ᱡᱮᱢᱚᱱᱟᱸᱜ ᱵᱚᱱ ᱧᱮᱞ ᱮᱫᱟ ᱡᱟᱦᱟᱸᱮᱠᱟ ᱨᱳᱜᱽ ᱟᱡᱟᱨ ᱠᱚᱼᱼ ᱟᱵᱚ ᱢᱟᱹᱱᱢᱤ ᱛᱟᱞᱟᱨᱮ ᱦᱩᱭᱩᱜ ᱠᱟᱱᱟ ᱛᱚ ᱚᱱᱟᱼᱼ ᱛᱚ ᱡᱮ ᱵᱚᱱ ᱧᱮᱞᱟ ᱱᱚᱜᱚᱭ ᱟᱵᱚᱣᱟᱜ ᱦᱚᱲᱢᱚ ᱪᱚᱨᱪᱟ ᱡᱩᱫᱤ ᱵᱟᱵᱚᱱ ᱠᱚᱨᱟᱣᱟ᱾ ᱚᱱᱠᱟᱱᱟᱜ ᱨᱳᱜᱽ ᱟᱡᱟᱨ ᱫᱚ ᱦᱤᱡᱩᱜ ᱟᱵᱚ ᱛᱟᱦᱟᱞᱮ ᱵᱟᱝ ᱮᱠᱷᱼᱼ
ᱱᱮᱛᱟᱨ ᱫᱚᱨᱠᱟᱨ ᱟᱨ ᱡᱚᱢ ᱧᱩ ᱦᱚᱸ ᱴᱟᱭᱤᱢ ᱨᱮ ᱫᱚᱨᱠᱟᱨ᱾
ᱮᱠᱟᱞ, ᱮᱠᱟᱞ,
ᱠᱟᱹᱢᱤ ᱦᱚᱸ ᱫᱚᱨᱠᱟᱨ ᱥᱚᱨᱤᱨ ᱨᱮ ᱡᱚᱛᱚ ᱠᱤᱪᱩ ᱜᱮ ᱫᱚᱨᱠᱟᱨ ᱥᱩᱫ ᱡᱚᱢᱼᱼ ᱟᱵᱚ ᱫᱩᱵᱜᱼᱟᱚᱱ ᱚᱱᱠᱟ ᱛᱮᱦᱚᱸ ᱠᱤᱱᱛᱩᱨᱳᱜ ᱡᱟᱞᱟ ᱫᱚ ᱦᱤᱡᱩᱜ ᱠᱟᱱ ᱜᱮᱭᱟ᱾
ᱦᱮᱸ ᱦᱮᱸ ᱦᱸ ᱟᱫᱚ ᱡᱩᱫᱤ ᱵᱚᱱ ᱧᱮᱞᱟ ᱟᱵ ᱟᱵᱼᱼ ᱠᱟᱹᱢᱤ ᱫᱚᱵᱚᱱ ᱠᱟᱹᱢᱤᱭᱟ ᱴᱷᱤᱠ ᱜᱮ ᱚᱱᱟ ᱥᱟᱶᱛᱮ ᱟᱵᱚᱼᱼ ᱥᱩᱫᱩ ᱵᱚᱱ ᱠᱟᱹᱢᱤᱭᱟ ᱡᱮ ᱟᱵᱚᱣᱟᱜ ᱥᱚᱨᱤᱨ ᱪᱚᱨᱪᱟ ᱚᱱᱟ ᱫᱚ ᱵᱟᱝ ᱟᱵᱚ ᱵᱚᱱ ᱠᱟᱹᱢᱤ ᱞᱮᱠᱷᱟᱱ? ᱟᱵᱚ ᱡᱟᱦᱟᱸ ᱞᱟᱡ ᱨᱮᱸᱜᱮᱡ ᱥᱮ ᱟᱵᱚᱣᱟᱜᱼᱼ ᱠᱤᱪᱷᱩ ᱟᱨᱡᱟᱣ ᱠᱟᱛᱮᱫ ᱠᱤᱪᱷᱩ ᱠᱟᱹᱣᱰᱤ ᱵᱚᱱ ᱡᱚᱜᱟᱲ ᱫᱟᱲᱮᱭᱟᱜᱼᱟ ᱵᱟᱝ ᱥᱮ᱾
ᱦ ᱦᱳᱪ ᱦᱳ ᱟᱵ ᱢᱟᱱᱤᱼᱼ ᱵᱷᱟᱜᱤ ᱵᱚᱱ ᱛᱟᱦᱚᱞᱮ ᱠᱷᱟᱱ ᱡᱷᱚᱛ ᱠᱤᱪᱷᱩ ᱵᱚ ᱠᱚᱨ ᱫᱟᱲᱮᱭᱟᱜ ᱟᱨ ᱢᱟᱹᱱᱢᱤ ᱡᱩᱫᱤ ᱵᱷᱟᱹᱜᱤ ᱵᱟᱵᱚᱱ ᱛᱟᱦᱮᱱᱟ ᱠᱷᱟᱱᱼᱼ ᱟᱨ ᱛᱚᱠᱷᱚᱱ ᱫᱚ ᱪᱮᱫ ᱦᱚᱸ ᱠᱚᱚᱨ ᱨᱮ ᱤᱭᱟᱹ ᱜᱮ ᱵᱟᱵᱚᱱ ᱧᱟᱢᱟ ᱟᱨᱠᱤ?
ᱵᱟᱝ ᱵᱟᱝ ᱟᱨ ᱛᱟᱦᱚᱞᱮ ᱚᱱᱛᱮ ᱚᱱ ᱛᱮᱱᱟᱜ ᱚᱭᱮᱫᱟᱨᱼᱼ ᱟᱠᱟᱞᱮᱠᱟ?
ᱳᱭᱮᱫᱟᱨ ᱫᱚᱼᱼ ᱵᱷᱟᱜᱤ ᱜᱮᱭᱟ ᱥᱤᱛᱩᱝ ᱡᱟ ᱥᱤᱛᱩᱝ ᱰᱮᱞᱤ ᱜᱮ ᱚᱱᱠᱟ ᱜᱮ ᱥᱤᱛᱩᱝ ᱮ ᱟᱭ ᱟᱨᱠᱤ᱾ ᱫᱟᱜ ᱠᱚᱫᱚ ᱮᱠᱷᱚᱱ ᱵᱟᱝ ᱦᱤᱡᱩᱜ ᱠᱟᱱ ᱜᱮᱭᱟ᱾ ᱫᱟᱜ ᱞᱮᱠᱟᱱ ᱠᱚᱡ ᱵᱷᱟᱜᱮ ᱟᱨᱠᱤ ᱚᱭᱮᱫᱟᱨ ᱠᱚ ᱠᱟᱹᱡ ᱵᱷᱟᱜᱤ ᱨᱮᱭᱟᱲ ᱧᱚᱜ ᱵᱩᱡᱷᱟᱹᱜ ᱵᱟᱠᱷᱟᱱ ᱚᱱᱟ ᱜᱚᱨᱚᱢ ᱛᱮᱥᱮᱼᱼ ᱢᱟᱹᱱᱢᱤ ᱢᱟ ᱵᱷᱟᱜᱤᱜᱮ ᱵᱟᱭᱵᱚ ᱵᱩᱡᱷᱟᱹᱣᱮᱫᱼᱟ ᱛᱟᱨᱥᱟᱣᱛᱮ ᱜᱤᱫᱽᱨᱟᱹ ᱯᱤᱫᱽᱨᱟᱹ ᱠᱚ ᱡᱟᱦᱟᱸ ᱢᱮᱱᱟᱜᱼᱼ ᱠᱟᱹᱴᱤᱡ ᱠᱚ ᱩᱱᱠᱩ ᱵᱷᱟᱜᱤ ᱵᱟᱠᱚ ᱵᱩᱡᱷᱟᱹᱣᱮᱫᱟ ᱟᱹᱰᱤ ᱜᱟᱱ ᱜᱮ ᱜᱚᱨᱚᱢᱮ ᱫᱚᱦᱚ ᱟᱠᱟᱫᱟᱭ ᱥᱮ ᱚᱭᱮᱫᱟᱨ ᱦᱚᱸ ᱠᱟᱹᱴᱤᱡ ᱪᱮᱧᱡᱚᱜᱼᱟ᱾ ᱨᱮᱭᱟᱲ ᱧᱚᱜ ᱵᱩᱡᱷᱟᱹᱜᱼᱟ ᱦᱚᱲᱢᱚ ᱡᱤᱭᱣᱤ ᱦᱚᱸ ᱱᱟᱯᱟᱭ ᱜᱮ ᱵᱩᱡᱷᱟᱹᱜᱼᱟ ᱟᱨᱼᱼ
ᱦᱮ ᱟᱫᱚ ᱱᱚᱜᱼᱚᱭ ᱵᱟᱝ ᱫᱟᱜ ᱮ ᱫᱟᱭ ᱥᱮ ᱱᱚᱜ ᱚᱭ ᱜᱚᱨᱚᱢ ᱫᱟᱭ ᱚᱱᱟ ᱫᱚ ᱟᱹᱰᱤᱜ ᱥᱟᱹᱨᱤᱜᱮ ᱟᱹᱰᱤ ᱫᱩᱠ ᱨᱮᱱᱟᱜ ᱠᱟᱛᱷᱟ ᱠᱟᱱᱟ᱾
ᱠᱟᱛᱷᱟ ᱠᱟᱱ ᱠᱟᱱ ᱜᱮᱭᱟ᱾
ᱦᱮᱸ ᱚᱱᱟ ᱥᱟᱶᱛᱮ ᱱᱚᱜᱚᱭ ᱚᱱᱠᱟ ᱡᱩᱫᱤ ᱫᱟᱜᱟᱭ ᱥᱤᱛᱩᱝ ᱟᱭ ᱦᱚᱭᱛᱳ ᱫᱚᱢᱮ ᱥᱤᱛᱩᱝ ᱮᱟᱭ, ᱟᱨ ᱟᱹᱭᱩᱵ ᱠᱷᱟᱱ ᱜᱮ ᱫᱚᱢᱮ ᱨᱮᱭᱟᱲᱮᱜᱼᱟᱭ ᱟᱫᱚ ᱱᱚᱱᱟᱜᱟ ᱱᱚᱼᱼ ᱠᱟ ᱞᱮᱠᱟ ᱪᱤᱠᱟᱹᱜᱼᱟ ᱟᱵᱚ ᱢᱟ ᱚᱱᱟ ᱠᱟᱹᱴᱤᱡ ᱵᱚᱱ ᱥᱚᱡᱽᱡᱚ ᱜᱮᱭᱟ ᱡᱟᱦᱟᱸᱭ ᱜᱤᱫᱽ ᱜᱤᱫᱽᱨᱟ ᱠᱚ ᱢᱮᱱᱟᱜ ᱠᱫ ᱠᱚᱣᱟ ᱥᱮ ᱟᱨᱚ ᱵᱟᱵᱟ ᱛᱟᱠᱚ ᱥᱮᱼᱼ ᱡᱟᱦᱟᱸ ᱠᱟᱹᱴᱤᱡ ᱦᱮᱸ ᱦᱮᱸ ᱜᱚ ᱵᱟᱵᱟ ᱩᱱᱠᱩ ᱡᱟᱦᱟᱸᱭ ᱠᱚ ᱩᱢᱮᱨ ᱦᱩᱭ ᱟᱠ ᱛᱟᱠᱚᱣᱟ᱾ ᱩᱱᱠᱩ ᱫᱚ ᱪᱤᱠᱟᱹᱜᱼᱟ ᱦᱮᱸᱼᱼ ᱦᱮᱸ ᱦᱮᱸ ᱟᱫᱚ ᱚᱱᱟ ᱠᱚ ᱵᱟᱝᱠᱚ ᱥᱟᱦᱟᱣ ᱫᱟᱲᱮ ᱞᱮᱠᱷᱟᱱ ᱟᱫᱚ ᱨᱩᱣᱟᱹ ᱟᱡᱟᱨᱫᱚ ᱦᱩᱭᱩᱜᱼᱟ᱾
ᱦᱚᱸ ᱦᱚᱸ᱾ ᱟᱫᱚ ᱟᱨᱚ ᱚᱱᱟ ᱢᱟᱛᱚ ᱟᱨ ᱟᱵᱚᱣᱟᱜ ᱪᱮᱛᱟᱱ ᱨᱮ ᱛᱤᱨᱮ ᱵᱟᱹᱪᱩᱜᱼᱟ ᱡᱮ ᱱᱤᱛᱜᱮ ᱫᱟᱜᱟᱻ ᱫᱟᱜ ᱦᱚᱪᱚᱭ ᱟᱵᱚ ᱱᱤᱛ ᱜᱮ ᱛᱩᱝ ᱦᱚᱪᱚᱭ ᱟᱵᱚ ᱚᱱᱟ ᱫᱚ ᱪᱟᱸᱫᱳ ᱵᱚᱸᱜᱟ ᱡᱟᱜᱮ ᱮᱢᱟ ᱵᱚᱱ ᱠᱟᱱᱟ ᱛᱟ ᱜᱮ ᱢᱟᱱᱟᱣ ᱵᱟᱛᱟᱣ ᱦᱩᱭᱩᱜ ᱛᱟᱵᱚᱱᱟ ᱦᱮᱸ ᱪᱮ ᱾
ᱦᱮᱸ ᱦᱮᱸ ᱦᱮᱸ, ᱦᱚᱸᱜᱼᱚᱱᱟ ᱠᱷᱟᱹᱛᱤᱨ ᱦᱚᱸᱜᱼᱚᱭ ᱡᱮ ᱞᱟᱦᱟᱛᱮ ᱠᱤ ᱞᱟᱦᱟᱛᱮ ᱪᱮᱫ ᱢᱟᱱᱮ ᱡᱮᱢᱚᱱ ᱟᱵᱚ ᱦᱩᱰᱤᱧ ᱵᱚᱱ ᱛᱟᱦᱮᱸᱞᱮᱱᱟ ᱛᱚᱠᱷᱚᱱ ᱠᱤ ᱚᱱᱠᱟ ᱵᱚᱱ ᱧᱮᱞᱟ ᱡᱮ ᱱᱤᱭᱟᱹ ᱚᱠᱛᱚ ᱨᱮ ᱫᱚᱭ ᱫᱟᱜ
ᱫᱟᱜ ᱠᱟᱫᱟ ᱦᱳᱭ, ᱪᱮᱫ ᱠᱚ ᱞᱟᱹᱭᱟ ᱟᱫᱚ ᱤᱧ ᱦᱚᱧ ᱦᱳᱭ ᱟᱨ ᱜᱚᱨᱚᱢ ᱫᱚ ᱠᱤᱱᱛᱩ ᱱᱤᱭᱟᱹ ᱫᱷᱟᱣ ᱜᱮ ᱢᱟᱱᱮ ᱫᱚᱢᱮ ᱜᱮ ᱜᱚᱨᱚᱢ ᱴᱟᱜ ᱧᱩᱨᱩ ᱠᱟᱜᱼᱟ ᱥᱮ ᱤᱧᱟᱹᱜ ᱢᱚᱱᱮ ᱡᱟᱦᱟᱸ ᱞᱟᱹᱭᱮᱫᱟᱭ ᱟᱨᱠᱤ ᱾ ᱞᱟᱦᱟ ᱵᱚᱪᱷᱚᱨ ᱫᱚ ᱢᱟᱱᱮ ᱚᱱᱠᱟ ᱜᱚᱨᱚᱢ ᱵᱟᱹᱧ ᱵᱩᱡᱷᱟᱹᱣ ᱞᱮᱜᱼᱟ ᱾ ᱱᱤᱭᱟᱹ ᱫᱷᱟᱣ ᱜᱮ ᱫᱚᱢᱮ ᱜᱚᱨᱚᱢ ᱴᱟᱜ ᱵᱩᱡᱷᱟᱹᱜ ᱠᱟᱱ ᱦᱮᱸ ᱾
ᱵᱟᱝ ᱱᱚᱜᱼᱚᱭ ᱡᱮ ᱱᱤᱭᱟᱹ ᱪᱷᱚᱴᱮ ᱜᱚᱨᱚᱢᱮᱫᱼᱟ, ᱟᱨᱚ ᱧᱮᱞ ᱟᱵᱚᱱ ᱯᱚᱨᱮ ᱯᱮᱨᱮ ᱦᱚᱸᱜᱼᱚᱭ ᱱᱚᱣᱟ ᱛᱚ ᱫᱩ ᱦᱟᱡᱟᱨ ᱪᱷᱟᱵᱤᱥ ᱠᱟᱱᱟ ᱫᱩ ᱦᱟᱡᱟᱨ ᱥᱟᱛᱟᱥ ᱥᱚᱢᱚᱭ ᱫᱚ ᱟᱨ ᱜᱚᱨᱚᱢ ᱡᱟᱹᱥᱛᱤᱜᱼᱟ ᱾ ᱱᱚᱣᱟ ᱨᱮᱱᱟᱜ ᱠᱟᱨᱚᱱ ᱫᱚ ᱟᱵᱚ ᱜᱮ ᱠᱟᱱᱟ ᱵᱚᱱ, ᱟᱵᱚ ᱡᱩᱫᱤ ᱞᱟᱭᱚᱝ ᱨᱮ ᱥᱮ ᱱᱚᱣᱟ ᱯᱚᱨᱤᱵᱮᱥ ᱨᱮ ᱴᱷᱤᱠ ᱴᱷᱟᱠ ᱵᱟᱵᱚᱱ ᱟ ᱱᱤᱭᱚᱢ
ᱫᱚᱦᱚᱭ ᱟᱨ ᱯᱚᱨᱤᱵᱮᱥ ᱡᱩᱫᱤ ᱟᱵᱚ ᱴᱷᱤᱠ ᱴᱷᱟᱠ ᱵᱟᱵᱚ ᱫᱚᱦᱚᱭᱟ ᱛᱟᱦᱞᱮ ᱟᱵᱚᱣᱟᱜ ᱫᱚ ᱪᱮᱫ ᱠᱚ ᱞᱟᱹᱭᱟ? ᱦᱚᱻᱭ ᱟᱫᱚ ᱚᱱᱠᱟ ᱨᱮᱸᱜᱮᱡ ᱛᱮ ᱡᱟᱦᱟᱱᱟᱜ ᱜᱮ ᱠᱚᱨᱟᱣ ᱠᱚᱥᱴᱚ ᱠᱚ ᱧᱟᱢᱟ, ᱠᱟᱨᱚᱱ ᱪᱮᱫᱟᱜ ᱱᱮᱛᱟᱨ ᱪᱮᱫᱟᱜ ᱡᱟᱹᱥᱛᱤ ᱜᱚᱨᱚᱢ ᱵᱩᱡᱷᱟᱹᱜ ᱠᱟᱱᱟ? ᱞᱟᱹᱭ ᱵᱚᱱ ᱥᱮ ᱾ ᱡᱮ ᱱᱚᱜᱼᱭ ᱛᱤᱱᱟᱹᱜ ᱠᱟᱨᱠᱷᱟᱱᱟ ᱠᱚ ᱩᱰᱩᱠ ᱠᱟᱱᱟ ᱾ ᱡᱟᱦᱟ ᱨᱮ ᱵᱤᱵᱷᱤᱱᱱᱚ ᱡᱟᱭᱜᱟ ᱨᱮ ᱟᱨ ᱚᱱᱮ ᱜᱮᱛᱚ ᱟᱵᱚ ᱯᱚᱨᱤᱵᱮᱥ ᱢᱟᱥᱮᱭ ᱤᱭᱟᱹᱭᱮᱫ ᱛᱟᱵᱚᱱᱟᱭ ᱥᱮ ᱾
ᱚᱱᱟ ᱥᱟᱶᱛᱮ ᱡᱟᱦᱟᱸ ᱛᱤᱱᱟᱹᱜ ᱫᱟᱨᱮ ᱦᱮᱸ, ᱡᱟᱦᱟᱸ ᱛᱤᱱᱟᱹᱜ ᱫᱟᱨᱮ ᱠᱚ ᱛᱟᱦᱮᱸ ᱞᱮᱱᱟ ᱾ ᱚᱱᱟ ᱠᱚ ᱢᱟᱜ ᱠᱟᱛᱮ ᱠᱟᱨᱠᱷᱟᱱᱟ ᱠᱚ ᱛᱮᱭᱟᱨᱮᱜᱼᱟ ᱾
ᱠᱟᱨᱠᱷᱟᱱᱟ ᱠᱚᱠᱚ ᱛᱮᱭᱟᱨᱮᱜᱼᱟ ᱠᱚ ᱾ ᱟᱨ ᱛᱤᱱᱟᱹᱜ ᱫᱟᱨᱮ ᱯᱟᱞᱦᱟ ᱛᱟᱦᱮᱱᱟ ᱛᱚᱵᱮ ᱩᱱᱟᱹᱜ ᱚᱠᱥᱤᱡᱮᱱᱮ ᱮᱢᱟ ᱵᱚᱱᱟᱭ, ᱟᱨᱚ ᱚᱠᱥᱤᱡᱮᱱ ᱵᱟᱝᱠᱷᱟᱱ ᱟᱵᱚ ᱢᱟᱹᱱᱢᱤ ᱠᱤ ᱵᱚ ᱛᱟᱦᱮ ᱫᱟᱲᱮᱜᱼᱟ?
ᱵᱟᱝᱠᱷᱟᱱ ᱫᱚ ᱛᱟᱦᱮᱱ ᱜᱮᱭᱟ, ᱡᱟᱦᱟᱸᱭ ᱦᱚᱸ ᱢᱟᱨᱟᱝ ᱢᱟᱨᱟᱝ ᱠᱚᱞ ᱠᱟᱨᱠᱷᱟᱱᱟ ᱠᱚ ᱛᱮᱭᱟᱨ ᱮᱫᱟ ᱩᱱᱠᱩ ᱠᱚ ᱫᱚ ᱪᱤᱞᱤ? ᱡᱟᱦᱟ ᱵᱟᱼᱵᱟᱭᱨᱮ ᱫᱤᱥᱚᱢ ᱨᱮᱱ ᱢᱟᱹᱱᱢᱤ ᱜᱮ ᱠᱟᱱᱟ ᱠᱚ ᱦᱮᱡ ᱠᱟᱛᱮ ᱱᱚᱸᱰᱮ ᱴᱟᱠᱟ ᱠᱩ ᱟᱨᱡᱟᱣ ᱞᱟᱹᱜᱤᱫ ᱠᱚ ᱥᱩᱨ ᱥᱩᱯᱩᱨ ᱨᱮ ᱦᱮᱡ ᱠᱟᱛᱮ ᱠᱟᱨᱠᱷᱟᱱᱟ ᱠᱚ ᱛᱮᱭᱟᱨᱮᱜᱼᱟ ᱾
ᱛᱮᱭᱟᱨᱮᱜᱼᱟ ᱠᱚ ᱟᱨᱚ ᱠᱟᱨᱷᱟᱱᱟ ᱟᱫᱚ ᱛᱤᱱᱟᱹᱜ ᱯᱚᱨᱮ ᱤᱭᱟᱹ ᱫᱷᱩᱶᱟᱹ ᱡᱟᱦᱟᱸ ᱪᱟᱞᱟᱜ ᱠᱟᱱᱟ ᱵᱟᱥᱯᱚ, ᱚᱱᱠᱟ ᱛᱮᱜᱮ ᱛᱚ ᱟᱵᱚ ᱯᱨᱤᱛᱷᱤᱵᱤ ᱨᱮᱢᱟᱻ ᱯᱚᱨ ᱯᱚᱨ ᱫᱷᱚᱝᱥᱚ ᱥᱮᱫ ᱪᱟᱞᱟᱜ ᱠᱟᱱᱟ ᱥᱮ ᱾ ᱱᱚᱣᱟ ᱢᱟᱹᱱᱢᱤ ᱠᱚ ᱟᱫᱚ ᱵᱟᱵᱚ ᱵᱩᱡᱷᱟᱹᱣ ᱫᱟᱲᱮᱭᱟᱜ ᱠᱟᱱᱟ ᱟᱨᱚ ᱦᱟᱸᱜ ᱦᱚᱲ ᱦᱚᱸ ᱵᱟᱵᱚ ᱵᱩᱡᱷᱟᱹᱣ ᱦᱚᱪᱚ ᱫᱟᱲᱮᱭᱟᱠᱚ ᱠᱟᱱᱟ ᱡᱮ, ᱱᱚᱣᱟ ᱡᱤᱱᱤᱥ ᱴᱟᱜ ᱠᱚᱨᱟᱣ ᱞᱮᱠᱷᱟᱱ ᱛᱤᱱᱟᱹᱜ ᱴᱟ ᱠᱷᱚᱛᱤᱜᱼᱟ ᱛᱮ ᱥᱮ ᱛᱤᱱᱟᱹᱜ ᱴᱟ ᱵᱷᱟᱹᱜᱤᱜᱼᱟ? ᱦᱳᱭ ᱡᱮᱡᱟᱨ ᱪᱮᱫ ᱠᱚ ᱞᱟᱹᱭ ᱠᱟᱜᱼᱟᱻ ᱡᱮ ᱞᱟᱡ ᱡᱟᱞᱟᱛᱮ ᱡᱷᱚᱛᱚ ᱜᱮ ᱡᱟ ᱜᱮ ᱠᱚᱨᱟᱣ ᱦᱩᱭᱩᱜᱼᱟ ᱛᱟ ᱜᱮᱠᱚ ᱜᱮᱠᱚ ᱠᱚᱨᱟᱣᱟ ᱟᱨᱠᱤ ᱢᱟᱱᱮ ᱴᱷᱤᱠᱟᱜ ᱦᱚᱸᱠᱚ ᱠᱚᱨᱟᱣ ᱮᱫᱟ ᱵᱷᱩᱞᱟᱜ ᱦᱚᱸᱠᱚ
ᱦᱮᱸ ᱦᱮᱸ, ᱟᱫᱚ ᱱᱚᱜᱼᱚᱭ ᱡᱮ ᱫᱟᱨᱮ ᱟᱹᱰᱤ ᱜᱟᱱ ᱠᱚ ᱞᱟᱹᱭ ᱦᱚᱸ ᱠᱚ ᱢᱟᱹᱱᱢᱤ ᱫᱚ ᱫᱟᱨᱮ ᱠᱚᱵᱚᱱ ᱢᱟᱜᱮᱜᱼᱟ, ᱦᱮᱸ ᱟᱵᱚ ᱡᱟᱦᱟᱸ ᱟᱹᱛᱳ ᱫᱤᱥᱚᱢ ᱨᱮᱱ ᱢᱮᱱᱟᱜ ᱵᱚᱱᱟ ᱡᱮ ᱵᱚᱱ ᱢᱟᱜᱮᱜ ᱜᱮᱭᱟ, ᱮᱸᱰᱮᱠᱷᱟᱱ ᱚᱱᱟ ᱡᱟᱦᱟᱸ ᱵᱚᱱ ᱢᱟᱜ ᱮᱫᱟ ᱟᱵᱚ ᱫᱚ ᱟᱵᱚ ᱯᱨᱚᱭᱳᱡᱚᱱ ᱞᱮᱠᱟ ᱵᱚᱱ ᱢᱟᱜ ᱮᱫᱟ ᱾ ᱪᱮᱫ ᱞᱮᱠᱟ ᱟᱵᱚ ᱥᱟᱦᱟᱱ ᱥᱟᱠᱟᱢ ᱞᱟᱹᱜᱤᱫ? ᱦᱮᱸ ᱟᱵᱚ ᱥᱟᱦᱟᱱ ᱥᱟᱠᱟᱢ ᱞᱟᱹᱜᱤᱫ ᱦᱳᱭ᱾ ᱵᱟᱝᱠᱷᱟᱱ ᱦᱚᱭᱛᱚ ᱟᱵᱚᱣᱟᱜ ᱡᱟᱦᱟᱸ ᱠᱚ ᱚᱲᱟᱜ ᱠᱚ ᱡᱩᱛᱽ ᱞᱟᱹ ᱚᱱᱟ
ᱥᱩᱡᱳᱜᱽ ᱵᱮᱵᱚᱦᱟᱨᱮᱜᱼᱟ ᱦᱳᱭ ᱮᱪᱷᱟᱲᱟ ᱟᱫᱟᱨᱥ ᱫᱚ ᱟᱵᱚ ᱠᱤᱱᱛᱩ ᱮᱴᱟᱜ ᱠᱤᱪᱷᱩ ᱛᱮᱫᱚ ᱵᱟᱵᱚ ᱵᱮᱵᱚᱦᱟᱨ ᱮᱫᱟ ᱾ ᱦᱩᱸ ᱟᱫᱚ ᱚᱱᱟ ᱨᱮᱜᱮᱦᱚᱸ ᱠᱤᱱᱛᱩ ᱟᱵᱚ ᱦᱚᱲ ᱢᱟᱹᱱᱢᱤ ᱜᱮᱠᱚ ᱫᱳᱥᱮᱜ ᱵᱚᱱᱟ ᱢᱟᱱᱮ ᱡᱟᱦᱟᱸ ᱟᱵᱚ ᱦᱚᱲ ᱥᱟᱱᱛᱟᱲ ᱢᱮᱱᱟᱜ ᱵᱚᱱᱟ
ᱦᱮᱸ ᱦᱩᱸ ᱟᱫᱚ ᱚᱲᱟᱜ ᱠᱚᱨᱮ ᱫᱚ ᱴᱷᱤ ᱟᱱᱮᱡ ᱫᱷᱟᱱᱮᱡ ᱦᱮᱱᱟᱜ ᱛᱟᱠᱚᱣᱟ ᱠᱤᱱᱛᱩ ᱟᱨᱦᱸ ᱵᱤᱥᱱᱮᱥ ᱞᱟᱹᱜᱤᱫ ᱟᱨ ᱠᱟᱹᱣᱰᱤ ᱟᱨᱡᱟᱣ ᱞᱟᱹᱜᱤᱫ ᱪᱤᱠᱟᱹᱭᱮ ᱫᱟᱠᱚ ᱫᱟᱨᱮ ᱠᱚ ᱢᱟᱜ ᱮᱫ ᱛᱮᱠᱚ ᱟᱠᱷᱨᱤᱧᱮ-ᱟ ᱠᱚ᱾
ᱦᱮᱸ
ᱛᱟᱦᱚᱞᱮ ᱱᱚᱰᱮ ᱫᱚ ᱟᱹᱰᱤ ᱢᱟᱨᱟᱝ ᱠᱷᱚᱛᱤ ᱦᱩᱭᱩᱜ ᱠᱟᱱᱟ ᱛᱤᱱᱟᱹᱜ ᱜᱟᱱ ᱯᱮ ᱟᱹᱷᱨᱤᱧ ᱫᱟ ᱨᱚᱦᱚᱭ ᱦᱚᱸ ᱵᱟᱠᱚ ᱨᱚᱦᱚᱭᱮᱜ-ᱟ ᱟᱫᱚᱵᱚᱱ ᱪᱤᱠᱟᱹᱜ ᱠᱟᱱᱟ ᱱᱚᱣᱟ ᱨᱮ ᱫᱟᱨᱮ ᱨᱮᱱᱟᱜ ᱥᱚᱝᱠᱷᱟ ᱠᱚᱢᱚᱜ ᱠᱟᱱᱟ ᱡᱚᱠᱷᱚᱱ ᱜᱮ ᱫᱟᱨᱮ ᱥᱚᱝᱠᱷᱟ ᱠᱚᱢᱚᱜ-ᱟ ᱵᱚᱱ ᱧᱮᱞ ᱠᱟᱜ-ᱟ ᱡᱟᱦᱟᱸᱨᱮ ᱫᱟᱨᱤ ᱯᱟᱲᱟ ᱠᱚ ᱢᱮᱱᱟᱜ ᱚᱸᱰᱮᱜ ᱫᱟᱜ ᱡᱟᱹᱲᱤ ᱵᱤᱥᱤ ᱦᱩᱭᱩᱜ-ᱟ ᱚᱱᱟ ᱫᱚ ᱵᱟᱲᱟᱭ ᱜᱮᱭᱟ ᱱᱚᱝᱠᱟ ᱵᱟᱝ ᱠᱷᱟᱹᱛᱤᱨ ᱛᱮ ᱱᱤᱛᱚᱜ ᱟᱵᱚ ᱚᱱᱠᱟ ᱥᱤᱛᱩᱝ ᱞᱚᱞᱚ ᱛᱮ ᱫᱤᱱ ᱠᱷᱸᱟᱰᱟᱣ ᱦᱩᱭᱩᱜ ᱠᱟᱱ ᱛᱟᱵᱚᱱᱟ᱾
ᱦᱳᱭ ᱥᱤᱛᱩᱝ ᱞᱚᱞᱚ ᱛᱮ ᱦᱚᱲ ᱦᱚᱸ ᱵᱟᱵᱚ ᱛᱟᱦᱮᱸ ᱫᱟᱲᱮᱭᱟᱜ ᱠᱟᱱᱟ ᱟᱹᱰᱤ ᱜᱮ ᱠᱚᱥᱴᱚᱜ ᱠᱟᱱᱟ ᱱᱚᱝᱠᱟᱛᱮ ᱞᱚᱜ ᱨᱳᱜ ᱡᱟᱞᱟ ᱦᱚᱸ ᱟᱹᱰᱤᱜᱟᱱ ᱦᱤᱡᱩᱜ ᱦᱩᱭᱩᱜ ᱠᱟᱱᱟ᱾ ᱠᱟᱱ ᱛᱟᱵᱟᱱᱟ
ᱟᱨ ᱡᱮᱢᱚᱱ ᱡᱟᱦᱟᱸᱭ ᱤᱥᱠᱩᱞ ᱠᱚᱞᱮᱡᱽ ᱠᱚᱨᱮ ᱠᱚ ᱯᱟᱲᱦᱟᱜ ᱠᱟᱱᱟ
ᱵᱩᱡᱷᱟᱹᱣᱮᱜ-ᱟ ᱦᱳᱭ ᱮᱫᱚᱢ ᱜᱮ
ᱟᱨ ᱟᱡ ᱯᱚᱨᱤᱵᱟᱨ ᱡᱟᱦᱟᱸ ᱛᱤᱱᱟᱹᱜ ᱠᱚ ᱛᱟᱦᱮᱱ ᱛᱟᱠᱚᱣᱟ ᱩᱱᱠᱩ ᱢᱟᱠᱚ
ᱤᱭᱟᱹ ᱤᱥᱠᱩᱞ ᱠᱚᱞᱮᱡᱽ ᱪᱟᱞᱟ ᱨᱮᱦᱚᱸ ᱨᱟᱥᱛᱟ ᱨᱟᱥᱛᱟ ᱛᱮ ᱟᱹᱰᱤ ᱜᱟᱱ ᱫᱟᱨᱮ ᱠᱚ ᱧᱟᱢ ᱠᱚᱜ-ᱟ᱾ ᱫᱟᱨᱮ ᱩᱢᱩᱞ ᱩᱢᱩᱞ ᱛᱮ ᱪᱟᱞᱟ ᱜᱟᱱ ᱠᱚ-ᱟ ᱱᱮᱛᱟᱨ ᱫᱚ ᱡᱮ ᱯᱩᱨᱟᱹ ᱨᱟᱥᱛᱟ ᱜᱮᱠᱚ ᱯᱷᱟᱸᱠᱟ ᱮ-ᱟ ᱠᱚ ᱚᱱᱱᱟ ᱫᱟ ᱢᱮᱱᱟᱜ-ᱟ ᱡᱮ ᱱᱟ ᱩᱢᱩᱞ ᱡᱟᱭᱜᱟ ᱡᱟᱦᱟᱱᱟᱜ ᱜᱮ ᱢᱟᱱᱮ ᱪᱮᱫ ᱦᱚᱸ ᱵᱟᱹᱪᱩᱜ-ᱟ ᱚᱱᱠᱟᱛᱮ ᱜᱤᱫᱽᱨᱟᱹ ᱦᱚᱸ ᱫᱚᱢᱮ ᱤᱥᱠᱩᱞ ᱠᱚ ᱪᱟᱞᱟ ᱫᱚᱢᱮ ᱠᱚ ᱦᱟᱨᱠᱮᱛᱚᱜ ᱠᱟᱱᱟ ᱟᱫᱚ ᱚᱠᱚᱭ ᱥᱤ ᱛᱩᱝ ᱛᱮ ᱚᱠᱚᱭ ᱫᱚ ᱠᱚ ᱨᱩᱣᱟᱹᱣ ᱠᱟᱱᱟ ᱠᱚ ᱵᱚᱦᱚᱜ ᱟᱹᱪᱩᱨ ᱠᱟᱛᱮᱜ ᱦᱚᱸᱠᱚ ᱧᱩᱨᱩᱜ ᱠᱟᱱᱟ ᱠᱚ᱾ ᱮᱭᱥᱚᱵ ᱟᱨᱠᱤ ᱵᱤᱵᱤ ᱱᱟᱱᱟ ᱨᱚᱠᱚᱢ ᱨᱳᱜᱽ ᱡᱚᱲᱟᱣ ᱟᱠᱟᱫ ᱵᱚᱱᱟ ᱫᱚ ᱟᱵᱚ ᱢᱟᱹᱱᱢᱤ ᱫᱚ
ᱦᱩᱸ ᱱᱤᱭᱟᱹ ᱚᱠᱛᱚ ᱨᱮ ᱜᱤᱫᱽᱨᱟᱹ ᱠᱚᱦᱚᱸ ᱡᱳᱨ ᱫᱚᱨᱠᱟᱨ ᱢᱮᱱᱟᱜ ᱟᱠᱟᱫᱟ ᱠᱷᱮᱞ ᱨᱮᱜᱮ ᱵᱮᱥᱛᱚᱜ ᱟᱭ ᱱᱚᱣᱟ ᱡᱩᱫᱤ ᱚᱞᱚᱜ ᱯᱟᱲᱦᱟᱣ ᱪᱟᱞᱟᱣ ᱟᱠᱟᱱᱟ ᱛᱚᱵᱮ ᱛᱮᱜ ᱚᱠᱟᱨᱮ ᱦᱚᱨ ᱨᱮ ᱪᱮᱫ ᱪᱤᱠᱟᱹᱭᱱᱟ ᱚᱱᱟ ᱦᱚᱸ ᱟᱵᱚᱣᱟᱜ ᱟᱹᱰᱤ ᱞᱟᱹᱠᱛᱤ ᱢᱮᱱᱟᱜ ᱟᱠᱟᱫᱟ᱾
ᱦᱚ ᱨᱚ ᱨᱚᱡ
ᱜᱤᱫᱽᱨᱟᱹ ᱠᱚᱵᱚᱱ ᱧᱮᱞ ᱟᱠᱟᱫ ᱠᱚᱣᱟ ᱟᱹᱛᱩ ᱫᱤᱥᱚᱢ ᱨᱮ ᱪᱤᱠᱟᱹᱭᱟᱠᱚ ᱠᱷᱮᱞ ᱵᱟᱲᱟᱭᱟᱠᱚ ᱟᱫᱚᱢ ᱦᱚᱦᱚᱭᱟ ᱜᱤᱫᱽᱨᱟᱹ ᱵᱟᱹᱵᱩ ᱦᱤᱡᱩᱜ ᱢᱮᱱ ᱥᱮ ᱢᱟᱹᱭ ᱫᱟᱠᱟ ᱡᱚᱢ ᱢᱮ ᱫᱟᱠᱟ ᱵᱟᱢ ᱡᱚᱢ ᱠᱟᱜ-ᱟ ᱟᱫᱚ ᱚᱱᱟ ᱞᱟᱹᱜᱤᱫ ᱦᱚᱸ ᱚᱱᱟ ᱠᱚᱦᱚᱸ ᱩᱱᱠᱩ ᱫᱚ ᱡᱚᱢ ᱠᱚ ᱦᱤᱲᱤᱧᱟ ᱫᱚᱨᱠᱟᱨ ᱦᱩᱭᱩᱜ-ᱟ᱾ ᱠᱷᱮᱞ ᱫᱚ ᱮᱢᱚᱱ ᱢᱤᱫᱴᱟᱹᱝ ᱴᱮᱱ ᱚᱠᱛᱚ ᱠᱚ ᱦᱟᱛᱟᱣᱟ ᱫᱚ ᱠᱷᱮᱞ ᱜᱮ ᱟᱞᱮᱭᱟᱜ ᱫᱚ ᱛᱚ ᱠᱤᱪᱷᱩ ᱠᱷᱮᱞ ᱞᱟᱦᱟᱞᱮᱢ ᱟᱨ ᱫᱟᱠᱟ ᱫᱚ ᱯᱚᱨᱮ ᱞᱮ ᱡᱚᱢᱟ ᱚᱱᱟ ᱜᱮ
ᱡᱷᱚᱛᱚ ᱠᱤᱪᱷᱩ ᱜᱮ ᱴᱟᱭᱤᱢ ᱨᱮ ᱠᱟᱴᱤᱡ-ᱠᱟᱹᱴᱤᱡ ᱫᱚᱨᱠᱟᱨ᱾ ᱠᱟᱫᱟ ᱠᱷᱮᱞᱟᱢ ᱥᱚᱨᱤ ᱨᱮ ᱡᱩᱫᱤ ᱵᱟᱢ ᱡᱚᱢᱟ ᱛᱟᱦᱞᱮ ᱮᱱᱮᱡ ᱨᱮᱱᱟᱜ ᱫᱟᱲᱮ ᱚᱠᱟ ᱠᱷᱚᱱ ᱦᱮᱡ ᱟᱢᱟ ᱦᱮᱸ ᱡᱚᱢ ᱫᱚ ᱚᱵᱚᱥ ᱪᱚᱭ ᱫᱚᱨᱠᱟᱨᱟ ᱟᱨ ᱚᱱᱟ ᱠᱷᱚᱱᱦᱚᱸ ᱡᱟᱹᱥᱛᱤ ᱫᱚᱨᱠᱟᱨ ᱫᱚ ᱫᱟᱜ ᱧᱩᱸ ᱫᱚᱨᱠᱟᱨ᱾ ᱥᱚᱨᱤᱨ ᱨᱮ ᱟᱵᱚᱣᱟᱜ ᱥᱚᱨᱤᱨ ᱨᱮᱫᱚ ᱟᱹᱰᱤ ᱜᱟᱱ ᱫᱟᱜ ᱥᱚᱴ ᱜᱮᱛᱟᱵᱚᱱᱟ ᱡᱟᱦᱟᱸ ᱠᱟᱨᱚᱱ ᱛᱮ ᱡᱟᱦᱟᱱ ᱨᱳᱜᱽ ᱜᱮ ᱟᱹᱰᱤ ᱞᱚᱜᱚᱱ ᱜᱮ ᱥᱟᱵ ᱵᱚᱱ ᱜᱮᱭᱟ ᱡᱩᱫᱤ ᱫᱟᱜ ᱡᱩᱫᱤ ᱴᱷᱤᱠ ᱴᱷᱟᱠ ᱥᱚᱨᱤᱨ ᱨᱮ ᱛᱟᱦᱮᱱ ᱛᱟᱵᱚᱱᱟ ᱥᱮ ᱚᱠᱟ ᱨᱳᱜᱽ ᱦᱚᱸ ᱟᱵᱚ ᱫᱚ ᱵᱟᱭ ᱥᱟᱵ ᱫᱟᱲᱮᱭᱟ ᱟᱵᱚᱱᱟᱭ
ᱫᱟᱜ ᱫᱚ ᱮᱠᱫᱚᱢ ᱥᱟᱨᱟ ᱫᱤᱱ ᱨᱮ ᱯᱟᱸᱪ ᱪᱷᱚ ᱞᱤᱴᱟᱨ ᱫᱚ ᱧᱩᱸ ᱫᱚ ᱫᱚᱨ ᱫᱚᱨᱠᱟᱨ ᱠᱟᱱ ᱜᱮᱭᱟ ᱮᱠᱫᱚᱢ, ᱜᱤᱫᱽᱨᱟᱹ ᱯᱤᱫᱽᱨᱟᱹ ᱫᱚ ᱪᱟᱨ ᱞᱤᱴᱟᱨ ᱥᱮᱬᱟ ᱦᱚᱲ ᱠᱷᱮᱛ ᱫᱚ ᱪᱷᱚ ᱞᱤᱴᱟᱨ ᱾
ᱦᱮᱸ᱾
ᱟᱵᱚ ᱫᱟᱜ ᱜᱮ ᱵᱟᱵᱚᱱ ᱧᱩᱭ ᱜᱮᱭᱟ ᱢᱟᱹᱱᱢᱤ ᱥᱮ ᱾ ᱚᱱᱟ ᱠᱷᱟᱹᱛᱤᱨ ᱨᱚᱜᱽ ᱡᱟᱞᱟ ᱨᱮᱜᱮ ᱵᱚᱱ ᱰᱩᱵᱩᱡ ᱟᱠᱟᱱᱟ ᱵᱚ, ᱟᱨ ᱱᱮᱛᱟᱨ ᱨᱚᱜᱽ ᱡᱟᱦᱟᱸ ᱛᱤᱱᱟᱹᱜ ᱰᱟᱠᱛᱟᱨ ᱛᱤᱱᱟᱹᱜ ᱰᱟᱠᱛᱟᱨ ᱩᱱᱟᱹᱜ ᱜᱮ ᱨᱚᱜᱽ ᱡᱟᱞᱟ, ᱵᱤᱵᱷᱤᱱᱱᱚ ᱨᱚᱠᱚᱢ ᱰᱟᱠᱛᱟᱨ ᱢᱮᱱᱟᱜ ᱠᱚᱣᱟ ᱵᱤᱵᱷᱤᱱᱱᱚ ᱨᱚᱠᱚᱢ ᱨᱚᱜᱽ ᱡᱟᱞᱟ ᱢᱟᱹᱱᱢᱤ ᱭᱟᱜ ᱥᱚᱨᱤᱨ ᱨᱮ ᱢᱤᱫ ᱫᱷᱟᱹᱣ ᱞᱟᱭᱤᱱ ᱟᱠᱟᱜ ᱜᱮ ᱢᱮᱱᱟᱜᱼᱟ ᱟᱨᱠᱤ᱾ ᱵᱮᱥ ᱨᱮᱱᱟᱜ ᱫᱚ ᱠᱟᱛᱷᱟ ᱵᱟᱝ ᱦᱩᱭᱩᱜ ᱠᱟᱱᱟ, ᱡᱮ ᱢᱤᱫᱴᱟᱝ ᱨᱚᱜᱽ ᱠᱷᱚᱱ ᱦᱮᱸ
ᱡᱩᱫᱤᱢ ᱧᱮᱞᱮᱼᱟ ᱡᱮ ᱡᱟᱦᱟᱸ ᱞᱮᱠᱟ ᱚᱱᱟ ᱱᱤᱭᱚᱢ ᱞᱮᱠᱟᱛᱮ ᱪᱮᱫᱟᱜ ᱩᱱᱟᱹᱜ ᱥᱚᱨᱠᱟᱨᱟᱜ ᱢᱤᱫ ᱧᱤᱫᱟᱹ ᱦᱩᱭᱩᱜ-ᱟ ᱜᱤᱫᱽᱨᱟᱹ ᱱᱟᱦᱟᱜ ᱵᱚᱱ ᱵᱟᱲᱟᱭ ᱠᱚᱣᱟ ᱩᱱᱠᱩ ᱫᱚ ᱩᱱᱟᱹᱜ ᱫᱚ ᱵᱟᱝᱠᱚ ᱢᱮᱱᱴᱮᱱᱟ ᱢᱮᱱ ᱠᱷᱟᱱ, ᱟᱵᱚ ᱡᱟᱦᱟᱸᱭ, ᱟᱸᱻ ᱥᱮᱬᱟ ᱦᱚᱲ ᱩᱱᱠᱩ ᱪᱤᱠᱟᱹ ᱧᱮᱞᱚᱜ ᱠᱟᱱᱟ, ᱟᱵᱚ ᱜᱮ ᱵᱟᱵᱚᱱ ᱧᱩᱭᱮᱜᱼᱟ ᱚᱱᱟ ᱪᱮᱴᱷᱟ ᱧᱩᱨ ᱮᱱᱟ ᱚᱱᱠᱟ ᱵᱟᱵᱚᱱ ᱧᱩᱭᱮᱫᱼᱟᱼᱼ ᱟᱨ ᱠᱟᱹᱢᱤ ᱠᱟᱹᱥᱱᱤ ᱛᱮ ᱡᱟᱦᱟ ᱛᱤᱱᱟᱹᱜ ᱟᱵᱚᱣᱟᱜ ᱩᱫᱽᱜᱟᱹᱨ ᱫᱟᱜ ᱠᱚ ᱩᱰᱩ ᱠᱚᱜ
ᱦᱚᱸ
ᱟᱰᱤ ᱜᱮ ᱥᱚᱴ ᱯᱟᱲᱟᱣ ᱟᱵᱚᱱ ᱠᱟᱱᱟ᱾
ᱦᱚᱸ ᱦᱳᱭ,
ᱚᱱᱟ ᱠᱚᱫᱚ ᱟᱵᱚ ᱵᱟᱰᱟᱭ ᱞᱟᱜᱟ ᱟᱵᱚᱱᱟ,
ᱦᱩᱸ ᱦᱩᱸ ᱦᱩᱸ
ᱟᱫᱚ ᱦᱟᱯᱮᱱ ᱫᱤᱱ ᱟᱫᱚ ᱵᱚᱱ ᱞᱟᱹᱭ ᱟ ᱤᱧ ᱫᱚ ᱱᱚᱰᱮ ᱜᱟ. ᱴ ᱦᱟᱹᱥᱩᱧ ᱠᱟᱱᱟ ᱤᱧ ᱫᱚᱼᱼ
ᱦᱳᱭ ᱦᱳᱭ ᱵᱟᱠᱷᱟᱡ ᱚᱱᱟ ᱠᱚᱫᱚ ᱡᱷᱚᱛᱚ ᱫᱟᱜ ᱥᱚᱴ ᱠᱷᱟᱹᱛᱤᱨ ᱛᱮ ᱫᱟᱜ ᱫᱟᱜ, ᱛᱱᱟᱹᱜ ᱥᱚᱨᱤᱨᱮ ᱵᱷᱟᱹᱜᱤ ᱛᱟᱦᱮᱱᱟ᱾ ᱤᱭᱟᱹ ᱦᱚᱸ ᱥᱚ ᱥᱚᱨᱤᱨ ᱦᱚᱸ ᱩᱱᱟᱹᱜ ᱜᱮ ᱢᱟᱱᱮ ᱤᱭᱟᱹᱭᱟᱭ, ᱨᱚᱝ ᱮ ᱫᱚᱦᱚᱭᱟ ᱟᱨ,
ᱟᱢᱜᱮ ᱡᱩᱫᱤ ᱦᱚᱲᱢᱚ ᱡᱟᱦᱟ ᱞᱮᱠᱟ ᱟᱡ ᱯᱟᱲᱦᱟᱜ ᱩᱪᱤᱛ ᱚᱱᱠᱟ ᱡᱩᱫᱤ ᱵᱟᱢ ᱨᱚᱲ ᱦᱳᱭᱭᱟ ᱩᱱᱤᱟᱜ ᱟᱢᱮ ᱵᱟᱹᱲᱤᱡ ᱩᱱᱤᱜᱮ ᱟᱢ ᱠᱚᱥᱴᱚᱭ ᱠᱟᱛᱷᱟ ᱨᱮ ᱢᱮᱱᱟᱜ ᱟᱥᱮ ᱟᱢ ᱡᱩᱫᱤ ᱤᱧ ᱮᱢ ᱠᱚᱥᱴᱚᱧᱟ ᱤᱧ ᱦᱳᱞᱟᱝ ᱠᱚᱥᱴᱚᱭ ᱢᱮᱭᱟ ᱦᱟᱯᱮᱱ
ᱦᱳᱭ ᱦᱳᱭ ᱦᱳᱭ ᱦᱳᱭ ᱱᱚᱣᱟ ᱫᱚ,
ᱟᱫᱚ ᱚᱱᱟ ᱚᱱᱟ ᱱᱟ ᱡᱤᱱᱤᱥ ᱴᱟᱜ ᱧᱮᱞᱚᱜ ᱠᱟᱱᱟ,
ᱦᱚᱸ ᱟᱵᱚ ᱢᱟᱹᱱᱢᱤ ᱜᱮ ᱵᱚ ᱪᱮᱠᱟ ᱵᱚ ᱤᱡᱮ ᱡᱮ ᱭᱟ ᱟᱢ ᱤᱧᱮᱢ ᱠᱚᱥᱴᱚ ᱠᱟᱫᱤᱧ ᱟ ᱤᱧ ᱦᱚᱧ ᱠᱚᱥᱴᱚ ᱢᱮᱭᱟ ᱚᱱᱠᱟ ᱜᱮᱥᱮ, ᱥᱚᱨᱤᱨ ᱦᱚᱸ ᱚᱝᱠᱟ ᱜᱮ ᱡᱩᱫᱤ ᱥᱚᱨᱤᱨ ᱨᱮ ᱡᱩᱫᱤ ᱟᱢ ᱯᱨᱚᱴᱤᱱ ᱵᱟᱢ ᱮᱢᱟᱭᱟ ᱛᱟᱦᱞᱮ ᱥᱚᱨᱤᱨ ᱨᱮ ᱵᱚᱞᱮ ᱧᱟᱢᱟ ᱪᱤᱠᱟᱹ ᱛᱮ
ᱱᱚᱜᱼ ᱚᱱᱟ ᱢᱟ ᱮᱠᱫᱚᱢ ᱧᱮᱞᱚᱜ ᱠᱟᱱ ᱜᱮ ᱡᱮᱼᱼ ᱢᱟᱹᱱᱢᱤ ᱪᱮᱛ ᱛᱮᱫ ᱨᱮᱵᱚᱱ ᱧᱮᱞ ᱟᱠᱟᱫ ᱜᱮᱭᱟ ᱡᱮ ᱟᱹᱰᱤ ᱡᱳᱨ ᱱᱮᱛᱟᱨ ᱧᱮᱞ ᱡᱚᱲᱟᱭᱮᱫ ᱜᱮᱭᱟ ᱵᱚᱱ᱾ ᱡᱮ ᱤᱧ ᱠᱚᱥᱴᱚ ᱠᱟᱫᱤᱧᱟᱢ ᱟᱪᱪᱷᱟ ᱟᱢ ᱦᱚ ᱱᱚᱝᱠᱟᱱᱟᱜ ᱢᱤᱫᱴᱟᱝ ᱤᱭᱟᱹᱭᱟᱢᱼᱼ ᱦᱮᱸ ᱟᱢ ᱦᱚ ᱦᱮᱸ
ᱛᱤᱱᱟᱹᱜ ᱜᱮ ᱩᱱᱱᱚᱛᱤᱜ ᱠᱟᱱᱟ ᱚᱱᱟ ᱠᱷᱚ ᱰᱚᱵᱚᱞ ᱜᱮ ᱫᱷᱚᱝᱥᱚᱜ ᱠᱟᱱᱟ,
ᱦᱮᱸ ᱦᱮᱸ ᱮᱠᱟᱞ ᱮᱠᱟᱞ ᱮᱠᱟᱞ,
ᱛᱮᱦᱮᱧ ᱱᱩᱭ ᱦᱚᱲ ᱱᱚᱣᱟ ᱨᱳᱜᱽ ᱡᱟᱞᱟ ᱛᱮ, ᱡᱚᱭᱮᱱᱟᱭ ᱜᱟᱯᱟ ᱦᱟᱱᱤ ᱦᱚᱲ ᱪᱟᱞᱟᱭᱱᱟᱭ᱾ ᱦᱟᱱᱤ ᱦᱚᱲ ᱥᱮ ᱱᱩ ᱯᱟᱹᱟᱦᱤᱞ ᱫᱚ ᱠᱤᱱᱛᱩ ᱚᱱᱠᱟ ᱵᱟᱠᱚ ᱛᱟᱦᱮᱸ ᱠᱟᱱᱟ ᱡᱮ ᱮᱠᱷᱚᱱᱳᱼᱼ ᱢᱤ-ᱢᱤᱫᱴᱟᱱ ᱡᱟᱭᱜᱟᱟ ᱨᱮ ᱞᱚᱠᱠᱷᱚᱭ ᱵᱤᱱ ᱥᱮ ᱯᱟᱹᱦᱤᱞ ᱡᱟᱦᱟᱸ ᱦᱟ ᱦᱟᱲᱟᱢ ᱠᱚ ᱵᱩᱰᱷᱤ ᱠᱚ ᱢᱮᱱᱟᱜ ᱠᱚᱣᱟ ᱮᱠᱷᱚᱱᱳ ᱢᱮᱱᱟᱜ ᱠᱚᱜᱮᱭᱟ, ᱟᱨ ᱩᱱᱠᱩ ᱚᱱᱟ ᱥᱚᱨᱤᱨ ᱨᱮ ᱡᱷᱚ ᱛᱚ ᱠᱤᱪᱷᱩ ᱢᱟᱱᱮ ᱴᱟᱭᱤᱢ ᱴᱮᱵᱤᱞ ᱢᱮᱱᱴᱮᱱ ᱠᱚ ᱫᱚᱦᱚᱣ ᱟᱠᱟᱼᱟ᱾ ᱡᱟᱛᱮ ᱚᱱᱟ ᱠᱷᱟᱹᱛᱤᱨ ᱩᱱᱠᱩ ᱱᱤᱛ ᱫᱷᱟᱹᱵᱤᱡ ᱜᱮ ᱵᱮᱥ ᱜᱮ ᱢᱮᱱᱟᱜ ᱠᱚᱣᱟ᱾ ᱟᱨ ᱟᱵᱚ ᱦᱚᱞᱟ ᱢᱟᱦᱫᱷᱮᱨ ᱦᱚᱲ ᱠᱚᱜᱮ ᱵᱚ ᱪᱟᱞᱟᱜ ᱠᱟᱱᱟ ᱞᱚᱜᱚᱱ ᱜᱮ, ᱪᱮᱫᱟᱜ ᱵᱚᱱ ᱪᱟᱞᱟᱜ ᱠᱟᱱᱟ ᱠᱟᱨᱚᱱ ᱫᱟᱜ ᱠᱚ ᱵᱟᱵᱚᱱ ᱧᱩᱭᱟ ᱴᱟᱭᱤᱢ ᱨᱮ ᱫᱟᱠᱟ ᱠᱚ ᱵᱟᱵᱚᱱ ᱡᱚᱢᱟ᱾ ᱦᱮᱸ ᱴᱟᱭᱤᱢ ᱨᱮ ᱡᱟᱦᱟ ᱱᱟᱜ ᱡᱤᱱᱤᱥ ᱦᱚᱸ ᱵᱟᱵᱚ ᱡᱚᱢᱟ᱾
ᱦᱮᱸ ᱟᱫᱚ ᱱᱚᱜᱼᱱᱟ ᱫᱚ ᱟᱵᱚ ᱟᱵᱚᱣᱟᱜ ᱫᱟᱭᱤᱛᱛᱚ ᱠᱟᱱᱟ ᱡᱩᱫᱤ ᱱᱚᱜᱼᱚ ᱱᱚᱣᱟ ᱠᱚ ᱵᱟᱵᱚᱱ ᱯᱟᱞᱚᱱᱟ ᱠᱤᱱᱛᱩ ᱦᱟᱯᱮᱱ ᱫᱤᱱ ᱟᱹᱰᱤᱜ ᱜᱮᱼᱼ ᱟᱵᱚ ᱞᱟᱜᱤᱫ ᱫᱩᱠ ᱢᱚᱦᱤᱢ, ᱟᱪᱪᱷᱟ ᱴᱷᱤᱠ ᱜᱮᱭᱟ ᱯᱚᱨᱮ ᱟᱨᱚ ᱨᱚᱯᱚᱲ ᱦᱩᱭᱩᱜ -ᱟ,